ᱡᱚᱦᱟᱨ ᱜᱮ ᱡᱚᱦᱟᱨ ᱜᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ? ᱦᱚᱸᱜᱼᱚᱭ ᱱᱤᱛᱳᱜ ᱫᱚ ᱫᱟᱠᱟ ᱡᱚᱢ ᱠᱟᱛᱮ ᱫᱩᱲᱩᱵ ᱵᱟᱲᱟ ᱦᱩᱭ ᱟᱠᱟᱱᱟ᱾
ᱫᱩᱲᱩᱵ ᱵᱟᱲᱟ ᱦᱩᱭ ᱠᱟᱱᱟ ᱛᱟᱦᱞᱮ ᱛᱟᱦᱚᱞᱮ ᱦᱚᱞᱟ ᱟᱯᱮ ᱴᱚᱞᱟ ᱥᱮᱫ ᱱᱟᱠᱷᱟᱡ ᱢᱟᱜ ᱢᱚᱬᱮ ᱠᱚ ᱦᱩᱭᱱᱟ ᱥᱮ ᱪᱮᱫ ᱴᱟᱢᱟᱠ ᱠᱚ ᱥᱟᱰᱮ ᱦᱤᱡᱩᱜ ᱠᱟᱱ ᱛᱟᱦᱮᱸᱫ ᱫᱚ?
ᱦᱮᱸ ᱢᱟᱜ ᱢᱚᱬᱮ ᱠᱚ ᱟᱹᱰᱤ ᱪᱮᱦᱨᱟ ᱦᱩᱭᱱᱟ ᱦᱚᱞᱟ ᱟᱹᱰᱤ ᱢᱚᱸᱡᱽ ᱜᱮ ᱦᱩᱭᱱᱟ ᱟᱞᱮ ᱦᱚᱞᱟ ᱢᱟᱜ ᱢᱚᱬᱮ ᱟᱹᱰᱤ
ᱦᱳᱭᱛᱚ ᱱᱟᱯᱟᱭ ᱜᱮ ᱛᱟᱦᱚᱞᱮ ᱛᱟᱦᱚᱞᱮ ᱛᱩᱢᱫᱟᱜ ᱴᱟᱢᱟᱠ ᱠᱚᱫᱚᱢ ᱨᱩ ᱞᱮᱫ ᱟ ᱥᱮ ᱵᱟᱝ? ᱛᱩᱢᱫᱟᱜ ᱴᱟᱢᱟᱠ ᱫᱚᱢ ᱨᱩ ᱞᱮᱫ ᱟ ᱥᱮ ᱵᱟᱝ?
ᱦᱮᱸ ᱛᱩᱢᱫᱟᱜ ᱴᱟᱢᱟᱠ ᱦᱚᱸ ᱠᱚ ᱫᱚᱢᱮ ᱨᱩ ᱦᱩᱭ ᱮᱱᱟ ᱢᱤᱫᱴᱟᱝ ᱫᱚ ᱨᱮᱜᱽᱲᱟ ᱫᱚᱞᱮ ᱚᱲᱮᱡ ᱠᱮᱫᱟ ᱨᱩ ᱨᱩ ᱛᱮ ᱵᱩᱡᱽ ᱫᱟᱢ
ᱚ ᱛᱟᱦᱚᱞᱮ
ᱦᱮᱸ ᱵᱷᱟᱜᱮᱹ ᱜᱮ ᱨᱟᱹᱥᱠᱟᱹ ᱫᱚ ᱦᱩᱭ ᱮᱱᱟ ᱱᱟ
ᱟᱨ ᱥᱟᱸᱜᱟᱛ ᱠᱩᱲᱤ ᱠᱚᱯᱮ ᱮᱱᱮᱡ ᱞᱮᱫ ᱠᱚᱣᱟ ᱥᱮ ᱵᱟᱝ ᱛᱟᱦᱮᱞᱮ
ᱥᱟᱸᱜᱟᱛ ᱠᱩᱲᱤ ᱛᱟᱠᱚ ᱦᱮᱸ ᱪᱮᱫᱟᱜ ᱥᱟᱸᱜᱟᱛ ᱠᱩᱲᱤ ᱫᱚ ᱦᱮᱡ ᱦᱮᱡ ᱞᱮᱱᱟ ᱠᱚ ᱵᱟᱨᱭᱟ ᱯᱮᱭᱟ ᱠᱚ ᱦᱮᱡ ᱞᱮᱱᱟ ᱵᱷᱟᱜᱮᱹ ᱜᱮ ᱮᱱᱮᱡ ᱵᱟᱲᱟ ᱦᱩᱭᱱᱟ ᱵᱷᱟᱜᱮᱹ ᱜᱮ
ᱦᱮᱸ ᱵᱟᱝᱠᱷᱟᱱ ᱠᱚ ᱞᱟᱹᱭᱟ ᱥᱟᱸᱜᱟᱛ
ᱥᱟᱸᱜᱟᱛ ᱠᱚᱲᱟ ᱛᱟᱠᱚ ᱠᱳᱱᱳ ᱮᱱᱮᱡ ᱦᱚᱸ ᱥᱟᱵ ᱞᱮᱫ ᱞᱮᱭᱟ ᱮᱠᱫᱚᱢ ᱮᱠᱫᱚᱢ ᱚᱱᱟ ᱫᱚᱠᱚ ᱞᱟᱹᱭ ᱜᱮᱭᱟ᱾
ᱦᱮᱸ ᱛᱟᱣ ᱟᱯᱮᱭᱟᱜ ᱤᱭᱟᱹᱨᱮ ᱢᱟᱜ ᱢᱚᱬᱮ ᱨᱮ ᱛᱤᱱᱟᱹᱜ ᱜᱟᱱ ᱦᱚᱲ ᱠᱚ ᱦᱮᱡ ᱞᱮᱱᱟ?
ᱵᱪ ᱛᱟᱣ ᱦᱮᱡ ᱞᱮᱱᱠᱷᱟᱱ ᱵᱷᱟᱜᱮᱹ ᱜᱮ ᱟᱫᱚ ᱢᱚᱴᱟ ᱜᱚᱴᱟ ᱜᱮᱛᱚ ᱢᱟᱜ ᱢᱚᱬᱮ ᱫᱚ ᱦᱩᱭᱩᱜ ᱠᱟᱱᱟ ᱟᱫᱚ ᱟᱫᱚ ᱦᱮᱡ ᱫᱚᱠᱚ ᱦᱮᱡ ᱞᱮᱱᱟ ᱠᱤᱪᱷᱩ ᱜᱟᱱ ᱯᱮᱲᱟ ᱠᱚᱫᱚ ᱵᱷᱟᱜᱮᱹ ᱧᱚᱜ ᱜᱮ ᱱᱮᱣᱛᱟ ᱫᱚ ᱦᱩᱭ ᱞᱮᱱᱟ ᱟᱫᱚ ᱵᱷᱟᱜᱤ ᱦᱩᱭᱮᱱᱟ ᱢᱚᱴᱟᱢᱩᱴᱤ ᱟᱫᱚ ᱩᱱᱟᱹᱜ ᱡᱟᱹᱥᱛᱤ ᱫᱚ ᱵᱟᱝ ᱟᱫᱚ ᱜᱚᱴᱟ ᱜᱮ ᱢᱟᱜ ᱢᱚᱬᱮ ᱦᱩᱭᱩᱜ ᱠᱟᱱᱟ ᱱᱤᱭᱟᱹ ᱜᱚᱴᱟ ᱥᱩᱨ ᱥᱩᱯᱩᱨ ᱨᱮ ᱦᱮᱸᱥᱮ ᱟᱫᱚ ᱦᱩᱭ ᱦᱩᱭᱱᱟ ᱢᱚᱴᱟ ᱢᱩᱴᱤ ᱵᱷᱟᱜᱮᱹ ᱜᱮ ᱠᱚ ᱦᱚᱲ ᱞᱮᱱᱟ
ᱦᱳᱭ ᱟᱨ ᱛᱟᱦᱚᱞᱮ ᱚᱱᱟ ᱢᱟᱜ ᱢᱚᱬᱮ ᱦᱩᱭᱮᱱ ᱫᱚ ᱚᱸᱰᱮ ᱟᱯᱮᱭᱟᱜ ᱢᱟᱜ ᱵᱟᱸᱫᱽ ᱢᱮᱱᱟᱜ ᱛᱟᱯᱮᱭᱟ ᱦᱟᱹᱠᱩ ᱦᱟᱹᱠᱩ ᱯᱮ ᱥᱟᱵ ᱞᱮᱫ ᱠᱚᱣᱟ ᱥᱮ ᱵᱟᱝ? ᱯᱮᱲᱟ ᱠᱚᱯᱮ ᱡᱚᱢ ᱦᱚᱪᱚ ᱠᱮᱫ ᱠᱚᱣᱟ ᱥᱮ ᱵᱟᱝ ᱦᱟᱹᱠᱩ ᱠᱚ?
ᱦᱮᱸ ᱟᱫᱚ ᱯᱮᱲᱟ ᱠᱚ ᱚᱸᱰᱮ ᱦᱟᱹᱠᱩ ᱠᱚ ᱥᱟᱵ ᱦᱩᱭᱱᱟ ᱟᱫᱚ ᱯᱮᱲᱟ ᱠᱚ ᱠᱟᱹᱴᱤᱡ ᱚᱱᱮ ᱩᱱᱠᱩ ᱩᱱᱠᱩ ᱜᱮᱞᱮ ᱥᱟᱵ ᱦᱩᱭᱱᱟ ᱟᱞᱮ ᱫᱚ ᱢᱟᱜ ᱢᱚᱬᱮ ᱢᱟᱱᱮ ᱛᱚ ᱟᱫᱚ ᱯᱩᱨᱟᱹ ᱟᱹᱛᱩ ᱦᱚᱲ ᱡᱚᱛᱚ ᱥᱳᱞᱳ ᱟᱱᱟ ᱟᱫᱚ ᱦᱟᱹᱠᱩ ᱞᱮ ᱥᱟᱵ ᱠᱚᱣᱟ ᱚᱸᱰᱮ ᱦᱮᱸ ᱟᱵᱚ ᱡᱷᱚᱛᱚ ᱜᱮᱞᱮ ᱦᱟᱹᱴᱤᱧ ᱡᱚᱝᱚᱜᱼᱟ ᱡᱷᱚᱛᱚ ᱨᱮᱱ ᱡᱟᱡ ᱡᱮᱹᱨ ᱯᱮᱲᱟ ᱠᱚ ᱱᱟᱜ ᱠᱷᱟᱱ ᱠᱚ ᱦᱤᱡᱩᱜ ᱟᱛᱚ ᱟᱫᱚ ᱚᱱᱟᱜᱮ ᱡᱚᱛᱚ ᱦᱚᱲ ᱜᱮᱞᱮ ᱡᱚᱢᱟ ᱦᱟᱹᱠᱩ ᱫᱚ
ᱦᱮᱸ ᱟᱫᱚ ᱚᱱᱟᱜᱮ ᱮᱱᱟᱝ ᱧᱮᱞ ᱠᱮᱫ ᱠᱚᱣᱟᱹᱧ ᱨᱟᱥᱛᱟ ᱛᱮᱧ ᱯᱟᱨᱚᱢ ᱠᱟᱱ ᱛᱤᱧᱟᱹ ᱡᱮ ᱦᱟᱹᱠᱩ ᱠᱚ ᱤᱭᱟᱹ ᱠᱟᱫ ᱠᱚᱣᱟ ᱛᱟᱥᱮᱹ ᱟᱠᱟᱫ ᱠᱚᱣᱟ ᱟᱫᱚᱧ ᱢᱮᱱ ᱫᱟ ᱟᱠᱷᱨᱤᱧᱮᱫ ᱠᱚᱣᱟ ᱠᱚ ᱥᱮ ᱪᱮᱫ
ᱳ ᱦᱮᱸ ᱦᱮᱸ ᱮᱠᱫᱚᱢ ᱫᱚᱨᱠᱟᱨ ᱚᱱᱟ
ᱦᱮᱸ
ᱦᱮᱸ ᱢᱟᱜ ᱢᱚᱬᱮ ᱧᱮᱞ ᱛᱚᱵᱮ ᱟᱞᱮᱼᱼ
ᱢᱟᱜᱢᱚᱬᱮ ᱧᱮᱞ ᱫᱚ ᱵᱟᱹᱧ ᱪᱟᱞᱟᱣ ᱞᱮᱱᱟ ᱠᱷᱟᱡ ᱠᱟᱹᱢᱤ ᱛᱟᱦᱮᱸ ᱞᱮᱱᱛᱮ ᱵᱟᱹᱧ ᱪᱟᱞᱟᱣ ᱫᱟᱲᱮ ᱠᱟᱣᱫᱟ
ᱦᱮᱸᱛᱚ ᱦᱮᱸ ᱛᱚ
ᱪᱮᱥᱴᱟᱭ ᱦᱳᱭᱳᱜᱼᱟ
ᱦᱩᱸ ᱦᱩᱸ ᱦᱩᱸ
ᱱᱚᱣᱟ ᱫᱷᱟᱨᱮ ᱯᱟᱥᱮ ᱨᱮᱢᱟ ᱦᱩᱭᱩᱜ ᱠᱟᱱ ᱜᱮᱭᱟ
ᱦᱮᱸ ᱛᱟᱯᱮᱥᱮᱫᱚ ᱢᱟᱜ ᱢᱚᱬᱮ ᱠᱚ ᱦᱩᱭᱩᱜ ᱠᱟᱱᱟ ᱥᱮ ᱵᱟᱝ ᱚᱱᱛᱮ
ᱟᱞᱮᱥᱮᱫ ᱫᱚ ᱦᱩᱭ ᱫᱚ ᱦᱩᱭᱩᱜ ᱠᱟᱱᱟ ᱦᱟᱸᱠᱷᱟᱱᱡ ᱢᱮᱭᱟᱝ ᱢᱮᱱᱟᱜ ᱠᱷᱟᱱᱡ ᱚᱸᱰᱮ ᱫᱚ ᱫᱚᱢᱮ ᱠᱚ ᱦᱚᱲᱚᱜᱼᱟ ᱠᱷᱟᱡ
ᱫᱚᱢᱮ ᱠᱚ ᱦᱟᱴᱚᱬᱚᱜᱼᱟ ᱦᱮᱸ ᱴᱟᱢᱟᱠᱼᱼ ᱮᱠᱫᱚᱢ ᱮᱠᱫᱚᱢ ᱴᱟᱢᱟᱠ ᱛᱩᱢᱫᱟᱜ ᱠᱚ ᱯᱩᱨᱟᱹ ᱨᱟᱹᱥᱠᱟᱹᱭ ᱦᱩᱭᱩᱜᱼᱟ
ᱦᱳᱭ
ᱛᱟᱯᱚᱨᱮ ᱫᱚ ᱦᱟᱺᱰᱤ ᱠᱚ ᱠᱚ ᱮᱢᱚᱜᱼᱟ ᱥᱮ ᱵᱟᱝ?
ᱦᱮᱸ ᱮᱢᱚᱜ ᱜᱮᱭᱟ ᱠᱚ ᱪᱮᱫᱟᱜ ᱵᱟᱝ ᱵᱟᱹᱦᱩ ᱛᱟᱠᱚ ᱠᱚ ᱮᱢᱚᱜ ᱜᱮᱭᱟ
ᱮᱠᱫᱚᱢ ᱦᱟᱺᱰᱤ ᱧᱩ ᱫᱚᱨᱠᱟᱨ ᱜᱮ ᱥᱮ ᱵᱟᱝ ᱢᱟᱜᱽᱢᱚᱬᱮ ᱞᱮᱠᱟᱱ ᱫᱤᱱ ᱠᱚᱨᱮ ᱫᱚ ᱵᱟᱠᱷᱟᱡ ᱨᱟᱹᱥᱠᱟᱹ ᱫᱚ ᱟᱵᱚᱣᱟᱜ ᱥᱟᱱᱛᱟᱲ ᱠᱚᱣᱟᱜᱼᱼ ᱫᱚ ᱵᱟᱠᱷᱟᱡ ᱫᱚ ᱵᱟᱝ ᱦᱩᱭᱩᱜ ᱫᱚ ᱚᱱᱟ ᱦᱟᱺᱰᱤ ᱠᱚ ᱡᱩᱫᱤ ᱠᱟᱴᱤᱡ ᱵᱟᱝ ᱛᱟᱦᱮᱸᱱᱟ ᱯᱤᱞᱪᱩ ᱨᱟᱥᱟ ᱠᱚ
ᱦᱮᱸ ᱦᱮᱸ ᱦᱮᱸ
ᱮᱠᱫᱚᱢ
ᱢᱮᱱᱠᱷᱟᱱ ᱦᱟᱺᱰᱤ ᱯᱟᱹᱣᱨᱟᱹ ᱫᱚᱵᱚᱱ ᱧᱩᱭ ᱨᱮᱦᱚᱸ ᱦᱟᱺᱰᱤ ᱯᱟᱹᱣᱨᱟᱹ ᱜᱮᱵᱚᱱ ᱧᱩᱭᱟ ᱢᱮᱱᱠᱷᱟᱱ ᱦᱟᱺᱰᱤ ᱯᱟᱹᱣᱨᱟᱹ ᱴᱷᱮᱱ ᱫᱚ ᱵᱟᱵᱚᱱ ᱧᱩ ᱦᱚᱪᱚᱜᱼᱟ ᱢᱟᱱᱮ ᱠᱟᱹᱴᱤᱡ ᱠᱟᱹᱴᱤᱡ ᱨᱟᱱ ᱫᱟᱜ ᱞᱮᱠᱟ ᱵᱚᱱ ᱧᱩᱭ ᱞᱮᱠᱷᱟᱱ ᱜᱮ ᱱᱟᱯᱟᱭᱚᱜᱼᱟ
ᱦᱳᱭ ᱚᱱᱠᱟ ᱜᱮ ᱚᱱᱠᱟ ᱜᱮ ᱵᱤᱥᱤ ᱫᱚ ᱵᱟᱝ ᱟᱵᱚ ᱫᱚ ᱚᱱᱟ ᱯᱚᱨᱚᱵᱽ ᱧᱩᱛᱩᱢ ᱛᱮ ᱠᱟᱹᱴᱤᱡᱼᱼ ᱴᱤᱡ ᱢᱟᱜᱽ ᱢᱚᱬᱮ ᱧᱩᱛᱩᱢ ᱛᱮ ᱥᱮ ᱪᱮᱫ?
ᱦᱮᱸ ᱦᱮᱸ ᱦᱮᱸ
ᱚᱱᱠᱟ ᱦᱮᱸ
ᱟᱨ ᱛᱟᱦᱚᱞᱮ ᱛᱮᱦᱮᱧ ᱫᱚ ᱪᱮᱫ ᱩᱛᱩ ᱦᱳᱭᱳᱜᱼᱟ?
ᱛᱮᱦᱮᱧ ᱫᱚᱼᱼ ᱩᱛᱩ ᱫᱚ ᱦᱳᱭ ᱠᱟᱱᱟ ᱛᱮᱦᱮᱧ ᱫᱚ ᱚᱱᱟ ᱦᱚᱞᱟ ᱫᱚ ᱱᱟᱜᱼᱠᱷᱟᱱ ᱟᱫᱚ ᱡᱤᱞᱼᱼ ᱦᱟᱹᱠᱩ ᱩᱛᱩ ᱛᱮᱦᱮᱧ ᱫᱚ ᱠᱟᱹᱴᱤᱡ ᱡᱤᱞ ᱟᱜᱩ ᱦᱩᱭᱞᱱᱟ ᱚᱱᱟ ᱜᱮ ᱠᱟᱹᱴᱤᱡ ᱛᱮᱦᱮᱧ ᱫᱚᱼᱼ ᱡᱤᱞ ᱩᱛᱩ ᱦᱳᱭᱱᱟ ᱛᱮᱦᱮᱧ ᱫᱚ ᱠᱟᱹᱴᱤᱡ
ᱚ ᱦᱳᱭ ᱛᱚ
ᱚ ᱡᱟᱞᱟ
ᱟᱯᱮ ᱥᱮᱫ ᱛᱚᱵᱮ ᱪᱮᱫ ᱞᱮᱠᱟ ᱛᱚᱵᱮ ᱚᱱᱛᱮ ᱤᱭᱟᱹ ᱠᱚᱼᱼ
ᱢᱮᱱᱟᱜ ᱠᱚᱣᱟ ᱛᱚᱵᱮ ᱥᱤᱢ ᱠᱚ ᱪᱮᱫᱠᱟ ᱯᱮ ᱪᱟᱥ ᱠᱟᱜ ᱠᱚᱣᱟ ᱟᱯᱮ ᱚᱱᱛᱮ?
ᱥᱤᱢ ᱢᱮᱱᱟᱜ ᱠᱚᱜᱮᱭᱟ ᱦᱟᱜ ᱠᱷᱟᱸᱡ ᱟᱹᱰᱤ ᱩᱛᱟᱹᱨ ᱜᱮ ᱯᱟᱹᱭᱠᱟᱹᱨ ᱠᱚ ᱦᱤᱡᱩᱜ ᱠᱟᱱᱟ ᱢᱚᱱᱮ ᱦᱩᱭᱩᱜ ᱠᱟᱱᱟ ᱟᱠᱷᱨᱤᱧ ᱠᱚ ᱦᱩᱭᱩᱜᱼᱟ ᱛᱟᱯᱚᱨᱮ ᱫᱟᱢ ᱨᱮ ᱵᱟᱝ ᱯᱚᱥᱟᱜ ᱠᱟᱱᱟ ᱯᱟᱹᱭᱠᱟᱹᱨ ᱫᱚ ᱟᱹᱰᱤ ᱠᱚᱢ ᱜᱮᱠᱚ ᱞᱟᱹᱭ ᱫᱟ ᱢᱮᱱᱠᱷᱟᱱᱼᱼ ᱤᱭᱟᱹ ᱜᱚᱲᱟᱫᱷᱚᱨᱟ ᱜᱚᱲᱟᱫᱷᱚᱨᱟ ᱦᱟᱴ ᱤᱫᱤ ᱞᱮᱠᱚ ᱠᱷᱟᱱ ᱚᱸᱰᱮ ᱫᱚᱠᱚ ᱫᱟᱢᱚᱜ ᱜᱮᱭᱟ ᱦᱟᱜ ᱠᱷᱟᱱ
ᱦᱮᱸ ᱫᱟᱢ ᱫᱚᱠᱚ ᱫᱟᱢᱚᱜ ᱜᱮᱭᱟ ᱚᱱᱠᱟ
ᱦᱮᱸ ᱢᱟᱱᱮ ᱢᱤᱫᱴᱟᱝ ᱢᱤᱫ ᱠᱤᱞᱳ ᱯᱤᱪᱷᱩ ᱨᱮ ᱡᱩᱫᱤ ᱯᱚᱧᱪᱟᱥ ᱴᱟᱠᱟ ᱠᱚᱢ ᱠᱟᱛᱮ ᱮᱢᱟᱢᱟᱼᱼ ᱟᱢ ᱡᱩᱫᱤ ᱠᱩᱲᱤ ᱠᱤᱞᱳᱢᱼᱼ ᱤᱫᱤ ᱠᱚᱣᱟ ᱥᱤᱢ ᱟᱹᱰᱤ ᱜᱮ ᱱᱟᱯᱟᱭᱚᱜᱼᱟ ᱚᱸᱰᱮ ᱫᱚ
ᱦᱮᱸ ᱮᱠᱫᱚᱢ ᱮᱠᱫᱚᱢ ᱟᱹᱰᱤ ᱜᱮ ᱱᱟᱯᱟᱭᱚᱜᱼᱟ
ᱟᱨ ᱟᱹᱰᱤ ᱩᱥᱛᱟᱹᱨ ᱜᱮ ᱢᱮᱱᱟᱜ ᱠᱚᱣᱟ ᱥᱮ ᱚᱱᱟ ᱠᱷᱟᱹᱛᱤᱨ ᱛᱮ ᱢᱚᱱᱮ ᱦᱩᱭᱩᱜ ᱠᱟᱱᱟ ᱜᱚᱲᱟ ᱫᱷᱚᱨᱟ ᱜᱮ ᱤᱫᱤ ᱠᱚ ᱦᱩᱭᱩᱜᱼᱟ
ᱮᱠᱫᱚᱢ ᱡᱟᱦᱟᱸ ᱨᱮ ᱧᱟᱢᱚᱜᱼᱟ ᱵᱷᱟᱜᱮ ᱧᱚᱜ ᱫᱟᱢ ᱚᱸᱰᱮ ᱜᱮ ᱦᱮᱸ ᱥᱮ ᱵᱟᱝ
ᱦᱮᱸ ᱯᱷᱟᱞᱛᱩ ᱪᱮᱫᱟᱜ ᱟᱢ ᱠᱚᱥᱴᱚ ᱟᱢ ᱩᱱᱫᱤᱱ ᱱᱟᱥᱼ
ᱦᱮᱸ
ᱟᱨ ᱩᱱᱤ ᱦᱟᱱᱮ ᱞᱚᱥ ᱛᱮᱢ ᱮᱢ ᱜᱚᱫ ᱟᱭᱟ ᱱᱚᱣᱟ ᱫᱚ ᱢᱟᱱᱮ ᱵᱟᱝ
ᱢᱟᱱᱮ ᱵᱟᱝ ᱯᱚᱴᱟᱜ ᱠᱟᱱᱟ ᱟᱨ ᱪᱮᱫ, ᱮᱠᱫᱚᱢ ᱮᱠᱫᱚᱢ ᱟᱫᱚ ᱤᱧ ᱛᱚᱧ ᱢᱚᱱᱮ ᱮᱫ ᱛᱟᱦᱮᱸ ᱫᱚ ᱢᱤᱫᱴᱟᱝ ᱯᱳᱞᱴᱨᱤ ᱯᱷᱟᱨᱢ ᱤᱧ ᱠᱷᱩᱞᱟᱹᱭ ᱞᱟᱹᱜᱤᱫ ᱟᱫᱚ ᱪᱮᱫ ᱞᱮᱠᱟ ᱞᱟᱵᱷ ᱦᱩᱭᱩᱜ ᱛᱤᱧᱟᱹ ᱠᱟᱹᱴᱤᱡ ᱞᱟᱹᱭ ᱟᱹᱧ ᱢᱮᱥᱮ
ᱦᱮᱸ ᱚᱱᱟ ᱫᱚ ᱞᱟᱵᱷ ᱫᱚ ᱞᱟᱵᱷ ᱦᱩᱭᱩᱜ ᱜᱮᱭᱟ ᱠᱷᱟᱡᱱᱞᱟᱵᱷ ᱵᱚᱞᱛᱮ ᱚᱱᱟ ᱫᱚ ᱯᱳᱞᱴᱨᱤ ᱯᱷᱟᱨᱢᱟ ᱠᱷᱩᱞᱟᱹᱣ ᱠᱚᱨᱛᱮ ᱜᱮᱞᱮ ᱫᱚ ᱯᱳᱭᱞᱳ ᱫᱚ ᱱᱤᱡᱮᱨᱟᱜ ᱛᱮᱜᱮ ᱚᱲᱟᱜ ᱫᱚ ᱵᱮᱱᱟᱣ ᱦᱩᱭᱩᱜᱼᱟ ᱚᱲᱟᱜ ᱢᱟᱱᱮ ᱢᱟᱨᱟᱝ ᱧᱚᱜ ᱵᱮᱱᱟᱣ ᱦᱩᱭᱩᱜᱼᱟ ᱡᱮᱢᱚᱱ ᱟᱴᱷᱟᱨᱚᱥᱚ ᱥᱤᱢ ᱠᱚ ᱥᱟᱦᱚᱵ ᱢᱟ ᱟᱴᱷᱟᱨᱚᱥᱚ ᱥᱤᱢ ᱥᱟᱦᱚᱵ ᱞᱮᱠᱟᱱᱟᱜ ᱡᱟᱭᱜᱟ ᱛᱮᱭᱟᱨ ᱦᱩᱭᱩᱜᱼᱟ ᱮᱸᱰᱮᱠᱷᱟᱱ ᱢᱟᱱᱮ ᱪᱟᱸᱫᱳ
ᱦᱮᱸ ᱪᱟᱸᱫᱳ ᱨᱮ
ᱢᱟᱱᱮ ᱪᱚᱞᱤᱥ ᱯᱚᱭᱛᱟᱞᱤᱥ ᱦᱟᱡᱟᱨ ᱴᱟᱠᱟ ᱫᱚ ᱤᱱᱠᱟᱢ ᱜᱟᱱᱚᱜᱼᱟ ᱢᱟᱱᱮ ᱢᱤᱫᱴᱟᱝ ᱞᱚᱴ ᱨᱮ
ᱢᱤᱫᱴᱟᱝ ᱦᱚᱲ ᱨᱮ ᱵᱟᱝ
ᱦᱮᱸ ᱟᱫᱚ ᱚᱱᱟ ᱯᱷᱨᱟᱢ ᱠᱷᱩᱞᱟᱹᱣ ᱠᱚᱨᱛᱮ ᱜᱮᱞᱮ ᱢᱤᱱᱤᱢᱟᱢ ᱥᱟᱵᱽᱢᱟᱨᱥᱟᱞ ᱞᱟ ᱦᱩᱭᱩᱜ ᱛᱟᱢᱟ ᱟᱨ ᱚᱲᱟᱜ ᱵᱮᱱᱟᱣ ᱦᱩᱭᱩᱜ ᱛᱟᱢᱟ ᱢᱤᱱᱤᱢᱟᱢ ᱰᱮᱲ ᱞᱟᱠᱷ ᱴᱟᱠᱟ ᱜᱟᱱ ᱨᱮᱱᱟᱜ ᱠᱷᱚᱨᱪᱟ ᱢᱮᱱᱟᱜᱼᱟ
ᱠᱷᱚᱨᱪᱟ ᱫᱚ ᱠᱟᱹᱴᱷᱤᱡ
ᱦᱮᱸ ᱠᱷᱚᱨᱪᱟ ᱢᱮᱱᱟᱜᱼᱟ ᱟᱫᱚ ᱚᱱᱠᱟ ᱜᱮ ᱟ ᱠᱷᱟᱡ ᱤᱭᱟᱹ ᱵᱚᱭᱞᱟᱨ ᱡᱩᱫᱤᱢ ᱟᱲᱟᱜ ᱠᱚᱣᱟ ᱠᱳᱢᱯᱟᱱᱤ ᱠᱷᱚᱱᱟᱜ ᱜᱮᱛᱚ ᱡᱚᱛᱚ ᱠᱤᱪᱷᱩᱭ ᱮᱢᱟᱢᱟ ᱡᱚᱢᱼ ᱧᱩ ᱛᱟᱯᱚᱨᱮ ᱢᱮᱰᱤᱥᱤᱱ ᱠᱷᱚᱨᱚᱪ ᱡᱚᱛᱚ ᱜᱮ ᱮᱢᱟᱢᱟᱭ ᱟ ᱠᱷᱟᱡ ᱚᱱᱟ ᱚᱲᱟᱜ ᱵᱟᱫᱽ ᱛᱮ ᱟᱨ ᱠᱟᱨᱮᱱᱴ ᱠᱷᱚᱨᱚᱪ ᱵᱟᱫᱽ ᱛᱮ ᱢᱳᱴᱟᱢᱩᱴᱤ ᱤᱭᱟᱹ ᱫᱚ ᱢᱮᱱᱟᱜ ᱜᱮᱭᱟ ᱞᱟᱵᱷ ᱫᱚ ᱢᱮᱱᱟᱜ ᱜᱮᱭᱟ ᱦᱮᱸ ᱟᱫᱚ ᱨᱳᱜᱽ ᱠᱚᱛᱮᱜ ᱜᱮ ᱵᱟᱠᱚ ᱜᱚᱡ ᱞᱮᱱᱠᱷᱟᱱ ᱟᱨᱚ ᱞᱟᱵᱷ ᱦᱩᱭᱩᱜᱼᱟ
ᱜᱩᱡᱩᱜ ᱜᱮᱭᱟ ᱠᱚ ᱛᱚ ᱠᱤᱪᱷᱩ ᱜᱟᱱ ᱫᱚ
ᱦᱮᱸ ᱚᱱᱮ ᱥᱤᱛᱩᱝ ᱜᱚᱨᱚᱢ ᱥᱚᱢᱚᱭ ᱜᱮ ᱡᱟᱹᱥᱛᱤ ᱠᱚ ᱜᱩᱡᱩᱜ ᱜᱮᱭᱟ
ᱦᱮᱸ ᱟᱫᱚ ᱚᱸᱰᱮ ᱯᱷᱮᱱ ᱠᱚ ᱞᱟᱜᱟᱣ ᱦᱩᱭᱩᱜᱼᱟ ᱛᱚ ᱵᱟᱠᱷᱟᱡ ᱵᱮᱥᱤ ᱜᱚᱨᱚᱢ ᱵᱟᱠᱚ ᱥᱟᱦᱟᱣ ᱫᱟᱲᱮ ᱭᱟᱜ ᱟ ᱛᱚ
ᱮᱞᱵᱮᱥᱴᱟᱨ ᱚᱲᱟᱜ ᱛᱚ ᱛᱟᱯᱚᱨᱮ ᱦᱟᱱᱮ ᱤᱭᱟᱹᱭ ᱦᱩᱭᱩᱜᱼᱟ ᱢᱟᱱᱮ ᱮᱢᱟᱜ ᱦᱩᱭᱩᱜᱼᱟ ᱪᱮᱛᱟᱱ ᱨᱮ ᱦᱟᱱᱮ ᱢᱚᱴᱚᱨ ᱥᱤᱥᱴᱮᱢ ᱛᱮᱜᱮ ᱟᱹᱪᱩᱨᱚᱜᱼᱟ ᱚᱱᱟ ᱯᱷᱤᱨ ᱯᱷᱤᱨᱤ ᱞᱮᱠᱟᱱᱟᱜ ᱛᱟᱦᱮᱱᱟ ᱮᱰᱵᱮᱥᱴᱟᱨ ᱟᱨᱮ ᱫᱟᱜ ᱟᱡ ᱛᱮᱜᱮ ᱧᱩᱨᱩᱜᱼᱟ ᱮᱸᱰᱮᱠᱷᱟᱱ ᱴᱷᱟᱱᱰᱟ ᱧᱚᱜ ᱠᱚ ᱛᱟᱦᱮᱸᱱᱟ
ᱯᱷᱟᱨᱟ ᱜᱟᱹᱰᱤ ᱚᱱᱟ ᱯᱷᱚᱨᱟ ᱞᱮᱠᱷᱟᱱ ᱧᱩᱨᱦᱩ ᱜᱟᱹᱰᱤ ᱦᱮᱸ ᱥᱮ ᱦᱮᱸ
ᱦᱮᱸ ᱮᱥᱯᱨᱮ ᱴᱟᱭᱤᱯ
ᱦᱮᱸ ᱮᱥᱯᱨᱮ ᱴᱟᱭᱤᱯ ᱮᱠᱫᱚᱢ ᱮᱠᱫᱚᱢ ᱚᱱᱠᱟ ᱜᱮ
ᱡᱟᱭᱦᱳᱠ ᱡᱟᱦᱟᱸ ᱞᱮᱠᱟ ᱠᱟᱛᱮ ᱜᱮ ᱥᱚᱝᱥᱟᱨ ᱢᱟ ᱪᱟᱞᱟᱣ ᱦᱩᱭᱩᱜᱼᱟ ᱱᱤᱛᱚᱜ ᱢᱟ ᱵᱮᱠᱟᱨ ᱛᱟᱦᱮᱸ ᱠᱷᱚᱱᱟᱜ ᱫᱚ ᱡᱟᱦᱟᱱᱟᱜ ᱯᱚᱭᱥᱟ ᱤᱱᱠᱟ ᱢᱤᱫᱵᱟᱨ ᱯᱚᱭᱥᱟ ᱠᱟᱢᱟᱣᱟ ᱢᱤᱫ ᱵᱟᱨᱭᱟ
ᱮᱠᱫᱚᱢ ᱮᱠᱫᱚᱢ ᱟᱫᱚ ᱠᱟᱹᱴᱤᱡ ᱤᱧ ᱫᱚᱧ ᱞᱟᱹᱭ ᱡᱟᱦᱟᱱᱟᱜ ᱡᱩᱫᱤ ᱚᱱᱠᱟᱱᱟᱜ ᱠᱷᱩᱞᱟᱹᱣ ᱦᱩᱭᱩᱜᱼᱟ ᱛᱚᱵᱮ ᱠᱟᱹᱴᱤᱡ ᱯᱩᱭᱥᱟᱹ ᱫᱚ ᱠᱟᱹᱴᱤᱡ ᱮᱢ ᱜᱮ ᱦᱩᱭᱩᱜᱼᱟ ᱥᱮ ᱵᱟᱝ
ᱦᱮᱸ ᱯᱚᱭᱥᱟ ᱫᱚ ᱤᱱᱵᱷᱮᱥᱴ ᱫᱚ ᱦᱩᱭᱩᱜ ᱜᱮᱭᱟ ᱵᱟᱢ ᱤᱱᱵᱷᱮᱥᱴ ᱞᱮᱠᱷᱟᱱ ᱪᱮᱫ ᱦᱚᱸ ᱵᱟᱝ ᱦᱩᱭᱩᱜᱼᱟ ᱢᱟᱱᱮ ᱠᱤᱪᱷᱩ ᱯᱟᱛᱮ ᱜᱮᱞᱮ ᱠᱤᱪᱷᱩ ᱫᱤᱛᱮ ᱦᱚᱭ ᱠᱟᱛᱷᱟ ᱛᱮ ᱱᱚᱣᱟ ᱠᱚ ᱞᱟᱹᱭᱟ ᱡᱟᱦᱟᱱᱟᱜ ᱵᱟᱢ ᱮᱢ ᱞᱮᱠᱷᱟᱱ ᱵᱟ
ᱦᱮᱸ ᱦᱮᱸ ᱵᱟᱝ ᱦᱮᱸᱜ ᱫᱚ ᱵᱟᱝ ᱜᱟᱱᱚᱜᱼᱟ ᱟᱨ ᱥᱩᱠᱨᱤ ᱢᱚᱱᱮ ᱚᱱᱛᱮ ᱫᱚ ᱥᱩᱠᱨᱤ ᱪᱮᱫ ᱞᱮᱠᱟ ᱚᱱᱠᱟ?
ᱥᱩᱠᱨᱤ ᱫᱚ ᱟᱝᱠᱷᱟᱡ ᱱᱤᱛᱚᱜ ᱟᱞᱮ ᱴᱚᱞᱟ ᱥᱮᱫ ᱫᱚ ᱠᱷᱟᱡ ᱫᱚᱢᱮ ᱨᱳᱜ ᱧᱟᱢ ᱠᱟᱜ
ᱟᱯᱮ ᱥᱮ
ᱦᱮᱸ ᱫᱚᱢᱮ ᱨᱳᱜᱽ ᱧᱟᱢ ᱟᱠᱟᱫ ᱠᱚᱭᱟ ᱚᱱᱟ ᱦᱚᱛᱮᱡ ᱛᱮ ᱱᱚᱣᱟ ᱞᱟᱞᱜᱚᱲ ᱦᱟᱴᱨᱮ ᱨᱳᱜᱽ ᱥᱩᱠᱨᱤ ᱠᱚ ᱠᱷᱟᱡ ᱠᱚ ᱤᱭᱟᱹᱭᱮᱫ ᱠᱚᱣᱟ ᱟᱠᱷᱨᱤᱧᱮᱫ ᱠᱚᱣᱟ ᱠᱚ ᱠᱚᱢ ᱠᱚᱢ ᱫᱟᱢ ᱛᱮ ᱢᱟᱱᱮ ᱡᱤᱞ ᱠᱚ ᱧᱟᱢᱚᱜ ᱠᱟᱱᱟ ᱢᱤᱫᱥᱚ ᱴᱟᱠᱟ ᱠᱮᱡᱤ ᱠᱟᱛᱮᱫ ᱧᱟᱢᱚᱜ ᱠᱟᱱᱟ
ᱦᱩᱸ
ᱛᱚ ᱞᱟᱦᱟᱛᱮ ᱠᱷᱚᱱᱟᱜ ᱜᱮ ᱞᱟᱞᱜᱚᱲ ᱦᱟᱴ ᱨᱮᱫᱚ ᱥᱩᱠᱨᱤ ᱡᱤᱞ ᱫᱚ ᱧᱩᱛᱩᱢᱟᱱ ᱜᱮᱭᱟ
ᱦᱮᱸ
ᱟᱫᱚ ᱛᱟᱹᱣ ᱱᱤᱛᱚᱜ ᱫᱚ ᱨᱳᱜᱽ ᱥᱩᱠᱨᱤ ᱠᱚ ᱟᱹᱜᱩᱭᱮᱫ ᱠᱚᱣᱟ ᱛᱚ
ᱦᱮᱸ ᱥᱟᱹᱨᱤ ᱜᱮ ᱱᱤᱭᱟᱹ ᱫᱷᱟᱣ ᱫᱚ ᱤᱧ ᱟᱸᱡᱚᱢ ᱦᱟᱹᱱᱤ ᱢᱤᱫ ᱫᱤᱱ ᱱᱚᱝ ᱠᱟ ᱜᱤᱧ ᱜᱚᱞ ᱯᱷᱚ ᱠᱟᱱ ᱛᱟᱦᱮᱸ ᱢᱤᱫ ᱴᱟᱝ ᱢᱤᱫᱴᱟᱝ ᱜᱚᱢᱠᱮ ᱥᱟᱦᱮ ᱥᱟᱦᱮ,
ᱦᱚᱸ
ᱟᱫᱚ ᱩᱱᱤᱧ ᱢᱮᱛᱟᱭ ᱠᱟᱱᱟ ᱪᱮᱫ ᱫᱚ ᱛᱮᱦᱮᱧ ᱫᱚᱯᱮ ᱩᱛᱩ ᱠᱟᱫᱟ ᱟᱫᱚᱭ ᱞᱟᱹᱭ ᱮᱫᱟ ᱛᱮᱦᱮᱧ ᱫᱚ ᱥᱩᱠᱷᱨᱤ ᱡᱮᱞ ᱟᱫᱚ ᱪᱮᱫ ᱡᱟᱦᱟᱸᱱᱟᱜ ᱩᱯᱚ ᱞᱚᱠᱠᱷᱮ ᱦᱩᱭᱩᱜ ᱠᱟᱱ ᱛᱟᱯᱮ ᱭᱟ ᱥᱮ, ᱟᱫᱚ ᱞᱟᱹᱭ ᱫᱟ ᱵᱟᱝ ᱛᱚ ᱩᱯᱚ ᱞᱚᱠᱠᱷᱚ ᱚᱭ ᱫᱚ ᱪᱮᱫ ᱵᱟᱝ ᱠᱟᱱᱟ᱾ᱟᱫᱚ ᱩᱱᱠᱩ ᱢᱤᱫᱴᱟᱝ ᱢᱮᱱᱟᱜ ᱠᱚᱣᱟ ᱟᱞᱮ ᱟᱛᱳ ᱨᱮᱱ ᱜᱮ ᱟᱫᱚ ᱢᱟᱱᱮ ᱩᱱᱤ ᱠᱚ ᱜᱚᱡ ᱠᱮᱫᱮᱭᱟ ᱠᱚ ᱪᱮᱫᱟᱜ ᱜᱚᱡ ᱠᱮᱫᱮ ᱭᱟ, ᱢᱮᱛᱟᱭ ᱠᱟᱹᱱᱟᱹᱧ ᱪᱮᱫ ᱪᱮᱫ ᱫᱤᱱ ᱠᱟᱱᱟ ᱛᱮᱦᱮᱧ ᱜᱚᱡ ᱠᱮᱫᱮ ᱫᱚ ᱯᱮ᱾ ᱟᱫᱚᱭ ᱞᱟᱹᱭ ᱫᱟ ᱩᱱᱤ ᱪᱮᱫ ᱞᱮᱠᱟ ᱪᱚᱭ ᱵᱩᱡᱷᱟᱹᱣ ᱛᱟᱭᱟ ᱜᱚᱡ ᱜᱚᱡ ᱩᱱᱤ ᱦᱚ ᱚᱵᱚᱥᱛᱟ ᱭᱧᱟᱜ ᱢᱚᱱᱮ ᱩᱱᱤ ᱞᱮᱫᱟᱭ ᱡᱟᱹᱱᱤᱡ ᱚᱱᱟ ᱠᱷᱟᱹᱛᱤᱨ ᱛᱮ ᱠᱚ ᱟᱫᱚ ᱠᱚ ᱜᱚᱡ ᱠᱮ ᱫᱟᱭᱟ, ᱵᱟᱝ ᱠᱷᱟᱱ, ᱜᱚᱡ ᱡᱮᱞ ᱫᱚ ᱵᱟᱠᱚ ᱡᱚᱢᱟ ᱛᱚ ᱟᱹᱰᱤ ᱦᱚᱲ ᱫᱚ ᱦᱮᱸ ᱥᱮ ᱵᱟᱝ? ᱟᱫᱚ ᱠᱚ ᱜᱚᱡ ᱠᱮᱫᱮᱭᱟ ᱠᱩᱴᱟᱹᱢ ᱠᱟᱛᱮᱜ ᱜᱮ
ᱚᱱᱠᱟᱜᱮ ᱢᱟᱱᱮ ᱥᱩᱠᱨᱤ ᱠᱚᱫᱚ ᱵᱟᱠᱚ ᱡᱚᱢ ᱫᱟᱲᱮᱜ ᱠᱟᱱᱟ ᱡᱚᱢᱟᱜ ᱡᱤᱱᱤᱥ ᱠᱚ ᱩᱱᱠᱩ ᱢᱟ ᱛᱤᱱᱟᱹᱜ ᱠᱚ ᱡᱚᱢᱟ ᱩᱱᱟᱹᱜ ᱜᱮᱛᱚ ᱠᱚ ᱢᱚᱴᱟᱜᱼᱟ ᱟᱨᱚ ᱦᱟᱱᱮ ᱵᱷᱚᱰᱟ ᱥᱩᱠᱨᱤ ᱱᱮᱛᱟᱨ ᱢᱟ ᱫᱚᱢᱮ ᱠᱚ ᱪᱟᱥᱮᱫ ᱠᱚᱣᱟ ᱩᱱᱠᱩ ᱫᱚ ᱥᱤᱛᱩᱝ ᱜᱚᱨᱚᱢ ᱦᱚᱸ ᱵᱟᱠᱚ ᱥᱟᱦᱟᱣ ᱫᱟᱲᱮᱭᱟᱜᱼᱟ
ᱩᱱᱠᱩ ᱟᱹᱰᱤ ᱢᱚᱴᱟ ᱜᱮᱭᱟ ᱠᱚ ᱛᱚ ᱵᱟᱝ ᱩᱱᱠᱩ ᱫᱚᱚ ᱞᱟᱸᱭ ᱫᱟᱹᱧ ᱤᱭᱟᱹᱧ ᱞᱟᱹᱭ ᱛᱟᱦᱮᱸ ᱚᱱᱟ ᱵᱷᱚᱭᱞᱟᱨᱥ ᱥᱤᱢ ᱵᱮᱫᱚᱢ ᱠᱚ ᱵᱮᱞᱮᱭᱟ ᱡᱮ, ᱩᱱᱠᱩ ᱫᱚ ᱢᱟᱱᱮ ᱡᱟᱦᱟᱸᱭ ᱩᱱᱠᱩ ᱪᱟᱥ ᱠᱚᱣᱟ ᱩᱱᱠᱩ ᱠᱟᱹᱴᱤᱡ ᱧᱮᱞ ᱠᱟᱜ ᱠᱚᱣᱟᱢ ᱛᱚ ᱪᱮᱫ ᱠᱚᱭᱞᱟᱨ ᱥᱮ ᱪᱮᱫ ᱠᱚ ᱢᱮᱛᱟ ᱠᱚᱣᱟ
ᱦᱮᱸ ᱠᱚᱭᱞᱟᱨ ᱠᱚᱭᱞᱟᱨ ᱫᱚᱠᱚ ᱵᱤᱞᱮᱭᱟ ᱯᱚᱞᱴᱨᱤ ᱦᱚᱸᱠᱚ ᱵᱤᱞᱮᱭᱟ ᱟᱫᱚ ᱢᱮᱱᱠᱷᱟᱱ ᱱᱚᱣᱟ ᱠᱚᱫᱚ ᱯᱞᱴᱨᱤ ᱢᱟᱱᱮ ᱡᱟᱦᱟᱸᱭ ᱵᱤᱞᱤ ᱜᱮᱭᱟ ᱠᱚ ᱩᱱᱠᱩ ᱫᱚ ᱵᱟᱠᱚ ᱪᱟᱥ ᱠᱚᱜᱮᱭᱟ ᱠᱷᱟᱡ ᱟᱵᱚ ᱱᱚᱣᱟ ᱫᱚ ᱠᱚᱨᱮ ᱫᱚ ᱩᱱᱠᱩ ᱫᱮᱥᱤ ᱥᱤᱢ ᱡᱟᱦᱟᱸᱭ ᱠᱚ ᱵᱞᱮᱭᱟ ᱩᱱᱠᱩᱣᱟᱜ ᱫᱟᱢ ᱫᱚ ᱡᱟᱹᱥᱛᱤ ᱜᱮᱭᱟ ᱵᱟᱨᱚ ᱴᱟᱠᱟ ᱟᱛᱮ ᱫᱮᱥᱤ ᱥᱤᱢᱟᱜ ᱵᱤᱞᱤ ᱵᱟᱠᱷᱟᱡ ᱢᱮᱫᱽᱱᱤᱯᱩᱨ ᱵᱟᱡᱟᱨᱮ ᱪᱟᱞᱟᱜ ᱠᱟᱱᱟ ᱯᱟᱹᱭᱠᱟᱹᱨᱤ ᱨᱮᱹᱴ
ᱵᱩᱡ ᱢᱮ ᱫᱤᱥᱤ ᱥᱤᱢᱟᱹᱜ ᱵᱮᱞᱮ ᱠᱟᱹᱴᱤᱡ ᱠᱟᱹᱴᱤᱡ ᱨᱮ ᱦᱚᱸ ᱧᱮᱞ ᱢᱮ ᱠᱚᱢ ᱩᱱᱟᱹᱜ ᱫᱟᱢ ᱟᱨ ᱥᱤᱢ ᱡᱤᱞ ᱢᱟᱱᱮ ᱯᱚᱞᱴᱨᱤ ᱩᱱᱟᱹᱜ ᱢᱟᱨᱟᱝ ᱨᱮᱦᱚᱸ ᱩᱱᱟᱹᱜ
ᱦᱮᱸ ᱟᱫᱚ ᱠᱥᱴᱟᱜ ᱫᱚ ᱦᱩᱭᱩᱜ ᱠᱟᱱᱟ ᱱᱚᱣᱟ ᱫᱚ ᱵᱮᱥᱤ ᱥᱤᱢ ᱫᱚ ᱟᱹᱰᱤ ᱫᱤᱱ ᱯᱚᱨᱮ ᱠᱚ ᱵᱤᱞᱤᱭᱟ ᱟᱨ ᱵᱚᱭᱞᱟᱨ ᱫᱚ ᱨᱟᱱ ᱯᱷᱟᱱ ᱠᱚ ᱠᱟᱛᱮ ᱠᱚ ᱵᱤᱞᱤ ᱦᱚᱪᱚ ᱠᱚᱣᱟ ᱱᱚᱜ ᱱᱟ ᱦᱩᱭᱩᱜᱜ ᱯᱟᱟᱨ ᱛᱷᱚᱠᱫᱚ ᱟᱫᱚ ᱫᱮᱥᱤ ᱥᱤᱢ ᱨᱮᱫᱚ ᱯᱨᱚᱴᱤᱱ ᱧᱟᱢᱚᱜᱼᱟ ᱟᱨ ᱵᱚᱭᱞᱟᱨ ᱨᱮᱫᱚ ᱚᱱᱮ ᱡᱟᱦᱟᱸ ᱨᱟᱱ ᱨᱟᱱ ᱢᱩᱨᱜᱟᱹᱱ ᱠᱚ ᱡᱚᱢ ᱦᱚᱪᱚᱭᱮᱫ ᱠᱚᱣᱟ ᱚᱱᱟ ᱠᱷᱟᱹᱛᱤᱨ ᱛᱮ
ᱮᱠᱫᱚᱢ ᱮᱠᱫᱚᱢ
ᱡᱟᱦᱟᱱᱟᱜ ᱡᱤᱱᱤᱥ ᱜᱮ ᱡᱟᱦᱟᱸ ᱰᱮᱨᱤ ᱛᱮ ᱦᱩᱭᱩᱜᱼᱟ ᱚᱱᱟᱜᱮ ᱫᱟᱢᱚᱜᱼᱟ ᱡᱟᱦᱟᱸ ᱛᱟᱲᱟᱛᱟᱹᱲᱤ ᱦᱩᱭᱩᱜᱼᱟ ᱚᱱᱟ ᱫᱚ ᱵᱟᱝ ᱫᱟᱢᱚᱜᱼᱟ
ᱮᱠ ᱫᱚᱢ ᱡᱟᱦᱟᱸᱭ ᱴᱷᱮᱱ ᱡᱟᱸᱦᱟ ᱱᱟᱜ ᱡᱤᱱᱤᱥ ᱯᱷᱚᱞ ᱢᱚᱞ ᱠᱚ ᱨᱮ ᱫᱚ ᱚᱱᱠᱟᱣ ᱨᱟᱱ ᱠᱟᱛᱮ ᱠᱚ ᱵᱤᱞᱤ ᱦᱚᱪᱚᱭᱟ ᱦᱮᱸ ᱥᱮ ᱵᱟᱝ ᱦᱮᱸ?
ᱦᱮᱸ ᱡᱟᱦᱟᱱᱟᱜ ᱡᱤᱱᱤᱥ ᱜᱮ ᱧᱮᱞ ᱢᱮ ᱥᱤᱝᱜᱟᱯᱩᱨᱤ ᱠᱟᱭᱨᱟ ᱡᱮᱢᱚᱱ ᱠᱩᱪᱤ ᱨᱮ ᱜᱮ ᱜᱚᱫ ᱠᱟᱫᱟᱭ ᱦᱟᱱᱮ ᱠᱟᱨᱵᱚᱭᱮ ᱪᱮᱫ ᱠᱚ ᱞᱟᱹᱭᱟ ᱠᱟᱨᱵᱚᱭᱮᱰ ᱥᱮ ᱪᱮᱫ ᱚᱱᱟᱭ ᱮᱢᱟᱫᱟ᱾
ᱢᱮᱱᱠᱷᱟᱱ ᱚᱱᱟ ᱡᱚᱢ ᱛᱮᱠᱷᱟᱱ ᱦᱚᱲᱢᱚ ᱨᱮᱱᱟᱜ ᱯᱨᱚᱵᱞᱮᱢ ᱦᱩᱭᱩᱜ ᱟᱛᱚ
ᱦᱮᱸ ᱵᱟᱠᱷᱟᱡ ᱦᱤᱡᱩᱜ ᱵᱟᱠᱷᱟᱡ ᱫᱚ ᱚᱱᱟ ᱫᱚ᱾
ᱦᱚᱸᱻ
ᱚᱱᱟ ᱤᱧᱡᱮᱠᱥᱮᱱ ᱛᱮ ᱦᱟᱱᱟ ᱱᱤᱭᱟᱹ ᱮᱢᱟᱜ ᱠᱟᱱᱟ ᱠᱚ
ᱦᱮᱸ ᱦᱮᱸ ᱚᱱᱠᱟ ᱜᱮ ᱟᱨ ᱦᱟᱹᱠᱩ ᱦᱚᱸ ᱪᱟᱥ ᱞᱮᱠᱚ ᱠᱷᱟᱱ ᱟᱹᱰᱤ ᱜᱮ ᱞᱟᱵᱷ ᱢᱮᱱᱟᱜᱼᱟ ᱦᱟᱹᱠᱩ ᱫᱚ ᱫᱟᱜ ᱨᱮ ᱛᱟᱦᱮᱱᱟᱭ ᱛᱚ ᱜᱩᱯᱤ ᱟᱹᱪᱩᱨ ᱫᱚ ᱵᱟᱝ ᱦᱩᱭᱩᱜᱼᱟ
ᱦᱮᱸ ᱦᱮᱸ ᱟᱨ ᱦᱟᱹᱠᱩ ᱠᱚᱣᱟᱜ ᱫᱚ ᱢᱤᱫᱴᱟᱝ ᱜᱟᱹᱰᱭᱟᱹ ᱦᱚᱸ ᱚᱱᱠᱟ ᱯᱚᱨᱤᱥᱠᱟᱨ ᱢᱟᱱᱮ ᱫᱚᱨᱠᱟᱨ
ᱦᱮᱸ ᱦᱮᱸ ᱢᱤᱫᱴᱟᱹᱝ ᱞᱤᱡᱽ ᱦᱟᱛᱟᱣ ᱠᱟᱛᱮ ᱛᱮᱫ ᱡᱟᱦᱟᱸ ᱨᱮ ᱞᱤᱪ ᱮᱢ ᱦᱟᱛᱟᱣ ᱠᱮᱫᱟ ᱚᱱᱟ ᱠᱚᱨᱮ ᱪᱟᱥ ᱜᱟᱱᱚᱜᱼᱟ ᱤᱠᱷᱟ. ᱡ ᱥᱩᱫᱩ ᱢᱤᱫ ᱵᱮᱲᱟ ᱠᱟᱛᱮᱫ ᱡᱚᱢ ᱮᱢᱟ ᱠᱚ ᱠᱷᱟᱱ ᱜᱮ
ᱮᱠᱫᱚᱢ ᱦᱟᱹᱠᱩ ᱡᱚᱢ ᱠᱤᱨᱤᱧ ᱛᱮ ᱧᱟᱢᱚᱜ ᱟ ᱛᱚ ᱥᱮ ᱵᱟᱝ ᱵᱚᱥᱛᱟ ᱵᱚᱥᱛᱟ ᱧᱟᱢᱚᱜᱼᱟ
ᱦᱮᱸ ᱦᱮᱸ ᱟᱫᱚ ᱦᱟᱹᱠᱩ ᱫᱚ ᱵᱟᱠᱚ ᱜᱚᱡ ᱵᱟᱲᱟᱜ ᱜᱮᱭᱟ ᱠᱷᱟᱡ ᱩᱱᱟᱹᱜ ᱫᱚ ᱩᱱᱟᱹᱜ ᱨᱳᱜᱽ ᱫᱚ ᱟᱵᱚᱣᱟᱜ ᱫᱚ ᱵᱟᱹᱱᱩᱜᱼᱟ ᱧᱮᱞ ᱦᱩᱭ ᱟᱠᱟᱱᱟ
ᱟᱫᱚ ᱤᱧ ᱫᱩᱧ ᱢᱚᱱᱮ ᱟᱹᱜᱩ ᱮᱱᱟᱹᱧ ᱡᱩᱫᱤ ᱦᱟᱹᱠᱩ ᱢᱮ ᱜᱤᱰᱮ ᱡᱩᱫᱤ ᱢᱤᱫᱴᱟᱝ ᱵᱮᱱᱟᱣ ᱦᱩᱭᱩᱜ ᱟᱥᱮ ᱵᱟᱝ
ᱦᱳᱭ
ᱢᱟᱱᱮ ᱠᱟᱹᱴᱤᱡ ᱵᱷᱤᱛᱤᱨ ᱧᱚᱜ ᱛᱟᱲᱟᱣ ᱦᱩᱭᱩᱜᱼᱟ ᱵᱩᱡ ᱮᱫᱟ ᱢᱟᱱᱮ ᱵᱮᱥᱤ ᱠᱷᱟᱱᱟ ᱦᱩᱭᱩᱜᱼᱟ ᱠᱟᱹᱴᱤᱡ ᱦᱳᱭ ᱠᱮᱴᱮᱡ ᱵᱮᱱᱟ ᱪᱮᱫᱟᱜ ᱤᱧ ᱞᱟᱹᱭ ᱪᱮᱫᱟᱜ ᱚᱱᱟ ᱠᱟᱛᱷᱟᱧ ᱞᱟᱹᱭᱮᱫᱟ ᱾ ᱡᱮ ᱦᱮᱛᱩ ᱱᱚᱜᱼᱚᱭ ᱥᱤᱛᱩᱝ ᱫᱤᱱ ᱦᱤᱡᱩᱜ ᱟᱥᱮ ᱵᱟᱝ ᱟᱫᱚ ᱩᱱᱫᱚ ᱫᱟᱜ ᱞᱟᱜ ᱠᱷᱟᱱ ᱞᱚᱞᱚᱜ ᱟᱥᱮ
ᱦᱮᱸ ᱦᱮᱸ ᱞᱟᱛᱟᱨ ᱥᱮᱫ ᱜᱮ ᱰᱮᱠᱟᱨ ᱠᱚ
ᱠᱷᱟᱱ ᱞᱟᱛᱟᱨ ᱥᱮᱫ ᱫᱚ ᱵᱷᱤᱛᱤᱨ ᱥᱮᱫ ᱠᱚ ᱵᱚᱞᱚᱱᱟ ᱥᱮ ᱵᱟᱝ ᱠᱟᱹᱴᱤᱡ ᱫᱷᱟᱨᱟ ᱧᱚᱜ ᱠᱚ ᱵᱚᱞᱚ ᱠᱚᱜᱼᱟ
ᱦᱚᱸ
ᱪᱮᱫᱟᱜ ᱤᱧ ᱞᱟᱹᱭᱮᱫᱟ ᱢᱟᱱᱮ ᱟᱞᱮ ᱢᱟᱴᱷ ᱢᱮᱱᱟᱜ ᱛᱟᱞᱮᱭᱟ ᱢᱤᱫᱴᱟᱝ ᱢᱟᱱᱮ ᱟᱞᱮ ᱢᱟᱱᱮ
ᱦᱚᱸ
ᱟᱫᱚ ᱥᱤᱛᱩᱝ ᱫᱤᱱ ᱛᱚ ᱟᱫᱚ ᱵᱟᱸᱫᱷ ᱫᱚ ᱠᱟᱹᱴᱤᱡ ᱫᱚᱢᱮ ᱚᱥᱟᱨ ᱜᱮ ᱚᱥᱟᱨᱟ ᱵᱷᱟᱹᱜᱤ ᱛᱚ ᱫᱟᱨᱦᱟ ᱫᱚ ᱢᱟᱱᱮ ᱡᱚᱠᱷᱚᱱ ᱫᱟᱜ ᱟᱸᱡᱮᱫ ᱮ ᱱᱟᱥᱮ ᱥᱤᱛᱩᱝ ᱠᱟᱛᱮᱫ ᱡᱷᱚᱛᱚ ᱦᱟᱹ ᱠᱚ ᱦᱟᱹᱠᱩ ᱠᱚ ᱪᱟᱯᱮᱭᱮᱱᱟ ᱡᱷᱚᱛᱚ
ᱦᱮᱸ ᱞᱚᱞᱚ ᱛᱮ
ᱞᱚᱞᱚ ᱛᱮ ᱡᱷᱚᱛᱚ ᱠᱚ ᱜᱚᱡ ᱪᱟᱵᱟᱭᱮᱱᱟ ᱠᱚ
ᱭᱳ ᱵᱟᱵᱟ ᱨᱮ ᱛᱟᱦᱞᱮ ᱛᱚ ᱟᱹᱰᱤ ᱜᱮ ᱞᱚᱥ ᱪᱟᱞᱟᱣᱮᱱ ᱛᱟᱯᱮ
ᱞᱚᱥ ᱢᱟᱱᱮ ᱵᱷᱟᱜᱮ ᱴᱟᱠᱟ ᱨᱮᱱ ᱜᱮ ᱦᱟᱹᱠᱩ ᱠᱚ ᱪᱟᱵᱟᱭᱱᱟ ᱠᱩᱲᱤ ᱛᱤᱨ ᱦᱟᱡᱟᱨ ᱴᱟᱠᱟ ᱨᱮᱱ ᱦᱟᱹᱠᱩ ᱡᱚᱛᱚ ᱜᱚᱡ ᱪᱟᱵᱟᱭᱮᱱᱟ ᱠᱚ
ᱦᱮᱸ ᱛᱟᱦᱚᱞᱮ ᱟᱹᱰᱤ ᱫᱩᱠ ᱜᱮ ᱵᱩᱡᱷᱟᱹᱣᱮᱱᱟ ᱢᱤᱫ ᱫᱷᱟᱣ ᱛᱮ ᱩᱱᱟᱹᱜ ᱴᱟᱠᱟ ᱪᱟᱞᱟᱣᱮᱱᱟ
ᱦᱮᱸ ᱦᱮᱸ ᱟᱫᱚ ᱚᱱᱟ ᱠᱷᱟᱹᱛᱤᱨᱤᱧ ᱵᱩᱡ ᱠᱮᱫᱟ ᱡᱮ ᱡᱩᱫᱤ ᱢᱟᱱᱮ ᱦᱚᱪᱚᱭᱟ ᱢᱟᱱᱮ ᱢᱤᱫᱴᱟᱝ ᱠᱷᱮᱛ ᱥᱚᱢᱟᱱ ᱜᱮ ᱢᱤᱫ ᱫᱷᱟᱣ ᱨᱮᱦᱚᱸ ᱠᱟᱹᱴᱤᱡ ᱠᱷᱟᱱᱟ ᱦᱚᱸ ᱛᱟᱨᱟ ᱦᱩᱭᱩᱜᱼᱟ ᱥᱮ ᱵᱟᱝ